ᱵᱚᱭᱦᱟ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱤᱧᱟᱹᱜ ᱟᱸᱡᱚᱢ ᱠᱟᱱᱟ?
ᱦᱩᱸ! ᱪᱮᱢ ᱪ ᱠᱮᱫᱮᱫᱟ?
ᱪᱤᱠᱟᱹ ᱵᱟᱝ ᱫᱩᱲᱩᱵ ᱠᱟᱹᱱᱟᱹᱧ᱾ ᱟᱢ ᱫᱚ ᱪᱮᱫ ᱠᱚᱢ ᱪᱤᱠᱟᱹᱭᱫᱟ?
ᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱟᱢ ᱜᱮ ᱪᱮᱫᱠᱟ?
ᱤᱧ ᱦᱚᱸ ᱱᱟᱯᱟᱭ ᱵᱟᱲᱟ ᱜᱮ᱾
ᱚᱲᱟᱜ ᱠᱚᱨᱮ
ᱚᱲᱟᱜ ᱠᱚᱨᱮ ᱦᱚᱸᱠᱚ ᱱᱟᱯᱟᱭ ᱜᱮᱭᱟ᱾
ᱦᱮᱸ ᱫᱟᱜ ᱡᱟᱹᱲᱤᱭᱟᱯᱮ ᱠᱟᱱᱟᱭ ᱥᱮ ᱵᱟᱝ ᱵᱚᱭᱦᱟ?
ᱫᱟᱜ ᱡᱟᱹᱲᱤ ᱫᱚ ᱛᱤᱦᱤᱧ ᱳᱭ ᱮᱱᱟᱝ ᱧᱚᱜ ᱨᱮ ᱫᱟᱜ ᱠᱮᱫᱟᱭ ᱮᱠᱷᱚᱱ ᱫᱚ ᱯᱷᱟᱠᱟ ᱟᱠᱟᱫᱟᱭ᱾
ᱚ ᱛᱟᱦᱚᱞᱮ ᱵᱮᱥ ᱵᱷᱟᱞᱮ ᱜᱮ ᱴᱷᱟᱱᱰᱟ ᱴᱷᱟᱱᱰᱟ ᱚᱭᱮᱫᱟᱨ ᱵᱟᱝ
ᱦᱳᱭ ᱢᱚᱡᱽ ᱜᱮ ᱵᱩᱡᱟᱹᱜ ᱠᱟᱱᱟ᱾
ᱟᱨ ᱪᱟᱥ ᱠᱟᱹᱢᱤ ᱠᱚᱫᱚᱯᱮ ᱛᱤᱱᱟᱹᱜ ᱥᱟᱸᱜᱤᱧ ᱠᱮᱫᱟ? ᱦᱮᱞᱳ ᱵᱚᱭᱦᱟ ᱨᱚᱲ ᱟᱸᱡᱚᱢᱚᱜ ᱠᱟᱱᱟ? ᱦᱮᱞᱳ
ᱦᱮᱞᱳ
ᱦᱮᱸ ᱨᱚᱲ ᱠᱞ ᱟᱹᱰᱤ ᱱᱮᱴᱣᱟᱨᱠ ᱥᱚᱢᱚᱥᱥᱟ ᱠᱟᱱᱟ ᱦᱳᱭᱥᱮ
ᱚ ᱦᱮᱸ ᱱᱤᱛᱳᱜ ᱟᱸᱡᱚᱢᱚᱜ ᱠᱟᱱᱟ᱾
ᱦᱩᱸ ᱞᱟᱹᱭᱫᱟᱹᱧ ᱪᱟᱥ ᱠᱟᱹᱢᱤ ᱠᱚ ᱫᱚ ᱛᱚᱵᱮ ᱛᱤᱱᱟᱹᱜ ᱥᱟᱹᱜᱤᱸᱧ ᱠᱮᱫᱟ?
ᱪᱟᱥ ᱠᱟᱹᱢᱤ ᱠᱚᱫᱚ ᱮᱠᱷᱚᱱ ᱫᱚ ᱟᱹᱣᱨᱤ ᱦᱩᱭᱩᱜᱼᱟ ᱮᱠᱷᱚᱱᱚ ᱫᱟᱜ ᱠᱚ ᱵᱟᱹᱱᱩᱜ ᱟᱛᱚ
ᱚ ᱟᱞᱮ ᱫᱚ ᱦᱚᱸᱜᱻᱚᱭ ᱠᱷᱮᱛ ᱠᱚᱞᱮ ᱨᱮᱰᱤ ᱵᱟᱲᱟᱭᱮᱫᱟ᱾
ᱚ ᱟᱱᱛᱮ ᱪᱮᱫ ᱠᱟ ᱫᱟᱜ ᱠᱮᱫᱟᱭ᱾
ᱫᱟᱜ ᱫᱚ ᱫᱟᱜ ᱵᱟᱲᱟᱜ ᱞᱮᱭᱟ ᱢᱚᱴᱟᱢᱩᱴᱤ ᱵᱷᱟᱞᱤ ᱜᱮ ᱫᱟᱜ ᱠᱟᱜ ᱞᱮᱭᱟᱭ᱾ ᱦᱚᱞᱟ ᱦᱚᱸ ᱵᱷᱟᱞᱮ ᱜᱮ ᱫᱟᱜ ᱠᱮᱫᱟ ᱢᱟᱸᱫᱷᱮᱨ ᱦᱚᱸ ᱦᱚᱜᱻᱚᱭ ᱠᱚᱭᱮᱠ ᱥᱚᱯᱛᱟ ᱫᱟᱜ ᱟᱞᱮ ᱠᱟᱱ ᱜᱮᱭᱟ ᱢᱤᱫ ᱵᱮᱲᱟ ᱠᱟᱛᱮ ᱫᱚ᱾
ᱚᱸ ᱫᱚᱢᱮ ᱡᱟᱹᱥᱛᱤ ᱜᱮ
ᱦᱮᱸ ᱡᱟᱹᱥᱛᱤ ᱡᱟᱹᱥᱛᱤ ᱜᱮ ᱢᱟᱱᱮ ᱠᱷᱮᱛ ᱠᱚᱫᱚ ᱠᱟᱹᱴᱤᱡ ᱵᱟᱹᱭᱦᱟᱹᱲ ᱵᱟᱹᱭᱦᱟᱹᱲ ᱡᱟᱦᱟ ᱠᱷᱮᱛ ᱠᱚ ᱚᱱᱟ ᱠᱚ ᱠᱟᱹᱴᱤᱡ ᱛᱚᱸᱵᱟᱣ ᱟᱠᱟᱱ ᱜᱮᱭᱟ᱾ ᱱᱟᱥᱮ ᱱᱟᱥᱮ
ᱱᱟᱥᱮ ᱱᱟᱥᱮ ᱛᱚᱸᱵᱟᱣ ᱟᱠᱟᱱ ᱜᱮᱭᱟ ᱦᱮᱞᱳ
ᱟᱸᱡᱚᱢᱚᱜ ᱠᱟᱱᱟ ᱦᱮᱞᱳ
ᱦᱮᱸ ᱟᱸᱡᱚᱢᱚᱜ ᱠᱟᱱᱟ᱾
ᱦᱮᱞᱳ
ᱦᱮᱸ ᱦᱮᱞᱳ ᱟᱸᱡᱚᱢᱚᱜ ᱠᱟᱱᱟ ᱨᱚᱲ
ᱦᱮᱸ ᱱᱤᱛᱚᱜ ᱟᱸᱡᱚᱢᱚᱜ ᱠᱟᱱᱟ ᱴᱟᱶᱟᱨ ᱰᱤᱥᱴᱟᱵ ᱮᱫ ᱛᱟᱢᱟ ᱥᱮ ᱪᱮᱫ?
ᱦᱳᱭᱛᱳ ᱡᱟᱹᱱᱤᱡ ᱱᱮᱴᱣᱟᱨᱠ ᱦᱳᱭ ᱛᱚ ᱠᱟᱹᱴᱤᱡ ᱯᱚᱵᱞᱮᱢ ᱫᱟᱭ ᱡᱟᱹᱱᱤᱡ ᱪᱚ
ᱚ
ᱟᱫᱚ ᱦᱮᱸ ᱪᱤᱠᱟᱹ ᱛᱮᱞᱟᱝ ᱱᱮᱴᱣᱟᱨᱠ ᱯᱚᱵᱞᱮᱢ ᱞᱮᱱᱠᱷᱟᱱ ᱪᱤᱠᱟᱹ ᱛᱮ ᱡᱟᱱᱛᱨᱤᱠ ᱜᱩᱞᱳ ᱢᱟᱞ ᱫᱚ ᱥᱚᱢᱚᱥᱥᱟ ᱜᱮᱭᱟ᱾
ᱦᱳᱭ ᱟᱨ ᱫᱟᱜ ᱠᱟᱫᱟᱭ ᱛᱚ ᱛᱤᱦᱤᱧ ᱫᱚ ᱚᱱᱠᱟ ᱦᱟᱛᱮᱫ ᱛᱮ ᱡᱟᱹᱱᱤᱡ ᱠᱷᱟᱡᱽ
ᱡᱤᱭᱳ ᱥᱤᱢ ᱛᱚ ᱥᱟᱨᱵᱷᱟᱨ ᱠᱚ ᱠᱟᱹᱴᱤᱡ ᱰᱟᱣᱩᱱᱚᱜ ᱜᱮᱭᱟ᱾
ᱟᱯᱮ ᱟᱹᱛᱩ ᱨᱮᱫᱚ ᱚᱱᱠᱟ ᱴᱟᱣᱟᱨ ᱵᱟᱭ ᱧᱟᱢ ᱜᱮᱭᱟ
ᱵᱟᱝ ᱵᱟᱝ ᱫᱚᱢᱮ ᱫᱚ ᱵᱟᱭ ᱧᱟᱢ ᱜᱮᱭᱟ ᱴᱟᱣᱟᱨ ᱠᱚᱫᱚ᱾ ᱠᱟᱹᱴᱤᱡ ᱥᱚᱢᱚᱥᱥᱟ ᱜᱮᱭᱟ ᱞᱮ ᱮᱴᱠᱮᱦᱚᱬᱮ ᱦᱩᱭᱩᱜ ᱛᱟᱞᱮ ᱜᱮᱭᱟ ᱚᱲᱟᱜ ᱵᱷᱤᱛᱤᱨ ᱠᱷᱚᱡᱽ ᱜᱟᱞᱢᱟᱨᱟᱣ ᱠᱚ ᱵᱟᱝ ᱜᱟᱱᱚᱜ ᱜᱮᱭᱟ᱾ ᱟᱨ ᱱᱮᱴ ᱠᱚᱢᱟ ᱵᱟᱝ ᱪᱟᱹᱞᱩᱜ ᱜᱮᱭᱟ ᱵᱟᱭᱨᱮ ᱵᱟᱢ ᱛᱩᱫ ᱞᱮᱱᱠᱷᱟᱱ ᱫᱚ ᱩᱱᱟᱹᱜ ᱢᱚᱸᱡᱽ ᱫᱚ᱾
ᱛᱟᱦᱞᱮ ᱵᱚᱭᱦᱟ ᱟᱢ ᱪᱮᱫ ᱠᱚᱢ ᱪᱤᱠᱟᱹ ᱵᱟᱲᱟᱭᱮᱫᱼᱟ ᱛᱟᱦᱞᱮ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳ ᱵᱚᱭᱦᱟ ᱨᱚᱲ ᱟᱸᱡᱚᱢ ᱚᱜ ᱠᱟᱱᱟ ᱦᱮᱞᱳ